ᱦᱩᱸ ᱟᱸᱡᱚᱢ ᱦᱤᱡᱩᱜ ᱠᱟᱱᱟ ᱜᱚᱢᱠᱮ
ᱦᱳᱭ᱾ ᱦᱳᱭ ᱮᱱᱟᱝ ᱠᱷᱚᱡ ᱪᱮᱫ ᱦᱮᱱᱟᱝ ᱪᱮᱫ ᱞᱟᱹᱭᱟᱢ ᱠᱟᱱ ᱛᱟᱦᱮᱸᱫ ᱡᱮᱢᱚᱱ ᱞᱟᱹᱭᱟᱢ ᱠᱟᱱ ᱛᱟᱦᱮᱸᱫ ᱟᱫᱚ ᱦᱚᱲ ᱫᱚ ᱚᱱᱮ ᱚᱱᱠᱟ ᱵᱟᱵᱚᱱ ᱩᱭᱦᱟᱹᱨ ᱪᱤᱱᱛᱟᱹ ᱫᱟᱲᱮᱭᱟᱜ ᱠᱟᱱᱟ ᱚᱱᱟ ᱛᱮᱜᱮ ᱛᱚ ᱵᱟᱵᱚᱱ ᱞᱟᱦᱟ ᱫᱟᱲᱮᱭᱟᱜ ᱠᱟᱱᱟ ᱮᱠᱷᱚᱱᱚ ᱛᱟᱭᱱᱚᱢ ᱨᱮᱜᱮ ᱦᱮᱱᱟᱜ ᱵᱚᱱᱟ᱾ ᱦᱮᱸ
ᱦᱩᱸ ᱦᱩᱸ
ᱧᱮᱞ ᱢᱮ ᱚᱲᱟᱜ ᱥᱚᱝᱥᱟᱨ ᱟᱹᱰᱤ ᱠᱚᱥᱴᱚ ᱠᱟᱛᱮᱫ ᱪᱟᱞᱟᱜ ᱠᱟᱱᱟ ᱟᱛᱳ ᱚᱲᱟᱜ ᱨᱮᱱ ᱡᱟᱦᱟᱸᱭᱟᱜ ᱚᱲᱟᱜ ᱥᱚᱝᱥᱟᱨ ᱜᱮᱢ ᱧᱮᱞᱟ ᱦᱮᱸ ᱟᱹᱰᱤ ᱠᱚᱥᱴᱚ ᱠᱟᱛᱮ ᱠᱚ ᱪᱟᱞᱟᱣᱮᱫᱟ ᱪᱮᱫᱟᱜ ᱵᱟ ᱪᱮᱫᱟᱜ ᱵᱟᱹᱲᱛᱤ ᱱᱚᱜ-ᱚᱭ ᱦᱟᱺᱰᱤ ᱯᱟᱹᱣᱨᱟᱹ ᱧᱩ ᱠᱷᱟᱹᱛᱤᱨ ᱛᱮ᱾ ᱧᱮᱞ ᱢᱮ ᱠᱚᱲᱟ ᱫᱚ ᱦᱟᱺᱰᱤ ᱯᱳᱣᱨᱳ ᱫᱤᱱ ᱜᱮᱠᱚ ᱧᱩᱭᱮᱫᱟ᱾ ᱢᱟᱛᱟᱞ ᱠᱚᱜ ᱠᱟᱱᱟ ᱠᱚ ᱦᱮᱸ ᱵᱩᱞ ᱠᱷᱟᱞᱴᱟᱣ ᱠᱚᱜ ᱠᱟᱱᱟ ᱠᱚ᱾ ᱚᱱᱠᱟ ᱠᱟᱢ ᱠᱟᱡᱽ ᱵᱟᱠᱚ ᱠᱟᱢᱠᱟᱡᱽ ᱮᱫᱟ ᱟᱠᱚᱣᱟᱜ᱾ ᱟᱜᱟᱢ ᱠᱟᱛᱷᱟ ᱠᱚ ᱠᱚ ᱩᱭᱦᱟᱹᱨ ᱪᱤᱱᱛᱟᱹᱭᱮᱫᱟ᱾ ᱡᱮ ᱟᱜᱟᱢ ᱨᱮ ᱜᱤᱫᱽᱨᱟᱹ ᱯᱤᱫᱽᱨᱟᱹ ᱦᱩᱭᱩᱜ ᱟᱠᱚ ᱜᱤᱫᱽᱨᱟᱹ ᱯᱤᱫᱽᱨᱟᱹ ᱠᱚᱠᱚ ᱦᱟᱨᱟᱜ ᱟᱨ ᱩᱱᱠᱩᱣᱟᱜ ᱚᱞᱚᱜ ᱯᱟᱲᱦᱟᱣ ᱠᱚ ᱚᱠᱟᱞᱮᱠᱟ ᱪᱟᱹᱞᱩ ᱦᱩᱭᱩᱜ-ᱟ? ᱦᱮᱸ ᱦᱚᱨᱚᱜ ᱵᱟᱸᱫᱮ ᱠᱚ ᱨᱩᱣᱟᱹᱜ ᱦᱟᱹᱥᱩ ᱡᱚᱢ ᱧᱩ ᱛᱤᱱᱟᱜ ᱠᱷᱚᱨᱪᱟ ᱦᱮᱱᱟᱜ ᱠᱟᱜ ᱚᱱᱟ ᱠᱚ ᱤᱫᱤ ᱠᱟᱛᱮ ᱢᱮᱱᱫᱚ ᱠᱚ ᱡᱟᱣᱨᱟ ᱦᱩᱭᱩᱜ-ᱟ ᱟᱹᱰᱤ ᱜᱟᱱ ᱜᱮ ᱵᱟᱠᱚᱡ ᱠᱤᱱᱛᱩ ᱚᱱᱟ ᱠᱚᱦᱚᱸ ᱪᱤᱱᱛᱟᱹ ᱫᱚᱦᱚ ᱦᱩᱭᱩᱜ-ᱟ ᱱᱚᱜ-ᱚᱭ ᱟᱨ ᱧᱮᱞᱚᱜ ᱠᱟᱱᱟ ᱡᱮ ᱱᱚᱜᱚᱭ ᱟᱵᱚ ᱟᱵᱚ ᱦᱚᱲ ᱠᱚᱲᱟ ᱫᱚ ᱦᱟᱸᱜ ᱦᱮᱸ ᱠᱚᱲᱟ ᱦᱚᱯᱚᱱ ᱫᱚᱠᱚ ᱵᱮᱥᱛᱚ ᱠᱚᱛᱮ ᱫᱚᱠᱚ ᱞᱟᱡᱟᱜ-ᱟ ᱡᱮ ᱵᱟᱝᱟ ᱢᱟᱱ ᱥᱚᱢᱢᱟᱱ ᱪᱟᱞᱟᱜ ᱤᱧ ᱛᱮ ᱚᱱᱠᱟ ᱠᱚ ᱵᱩᱡᱷᱟᱹᱣᱟ ᱦᱮᱸ ᱚᱱᱟ ᱛᱚ ᱦᱚ ᱚᱱᱟ ᱫᱚ ᱵᱟᱹᱲᱤᱡ ᱟᱵᱚ ᱧᱮᱞᱮᱢ ᱢᱮ ᱦᱚᱜᱚᱭ ᱥᱚᱦᱚᱨ ᱵᱟᱡᱟᱨ ᱠᱚᱨᱮ ᱜᱮᱵᱚᱱ ᱛᱟᱦᱮᱱ ᱜᱮᱭᱟ ᱧᱮᱞ ᱠᱚᱜᱮᱭᱟ ᱵᱚᱱ ᱦᱮᱸ ᱛᱤᱱᱟᱹᱜ ᱞᱟᱴᱩ ᱞᱟᱴᱩ ᱫᱚᱠᱟᱱ ᱠᱚ ᱛᱟᱠᱚ ᱵᱷᱩᱥᱤ ᱢᱟᱞ ᱫᱚᱠᱟᱱ ᱠᱚ ᱞᱩᱜᱽᱲᱤ ᱫᱚᱠᱟᱱ ᱠᱚ ᱛᱤᱱᱟᱹᱜ ᱞᱟᱴᱩ ᱞᱟᱴᱩ ᱫᱚᱠᱟᱱ ᱛᱟᱠᱚ ᱟᱵᱚ ᱠᱤ ᱢᱤᱫ ᱡᱚᱠᱷᱟ ᱜᱟᱱ ᱵᱚᱱ ᱞᱟᱹᱭ ᱠᱟᱫ ᱠᱚᱣᱟ ᱡᱮ ᱵᱟᱝ ᱩᱱᱠᱩᱣᱟᱜ ᱢᱟᱱ ᱥᱚᱢᱢᱟᱱ ᱪᱟᱞᱟᱜ ᱠᱟᱱᱟ ᱦᱮ ᱞᱟᱸᱫᱟ ᱠᱟᱜ ᱠᱚᱣᱟ ᱵᱟᱵᱚᱱ ᱠᱤ ᱵᱟᱵᱚᱱ ᱞᱟᱸᱫᱟ ᱛᱟᱦᱞᱮ ᱠᱷᱟᱱ ᱟᱵᱚ ᱦᱚᱲ ᱦᱚᱸ ᱡᱩᱫᱤ ᱫᱚᱠᱟᱱᱟ ᱵᱮᱵᱥᱟ ᱵᱟᱱᱤᱡᱟ ᱟᱵᱚᱱ ᱛᱟᱦᱞᱮ ᱠᱷᱟᱱ ᱦᱚᱲ ᱪᱮᱫᱟᱜ ᱠᱚ ᱞᱟᱸᱫᱟᱦᱟ ᱵᱚᱱᱟ ᱪᱤᱠᱟᱹ ᱞᱮᱠᱟᱨᱮ ᱢᱟᱱ ᱥᱚᱱᱢᱟᱱ ᱪᱟᱞᱟᱜ-ᱟ᱾
ᱦᱩᱸ
ᱵᱟᱝ ᱪᱟᱞᱟᱜ-ᱟ ᱛᱟᱦᱚᱞᱮ ᱱᱚᱣᱟ ᱫᱚ ᱵᱟᱝ ᱩᱭᱦᱟᱹᱨ ᱵᱷᱟᱵᱽᱱᱟ ᱦᱮᱸ
ᱦᱩᱸ ᱦᱩᱸ
ᱛᱟᱦᱚᱞᱮ ᱚᱱᱟ ᱵᱚᱱ ᱪᱤᱱᱛᱟᱹ ᱫᱟᱲᱮᱭᱟᱜ ᱠᱟᱱᱟ ᱢᱟᱱ ᱥᱚᱱᱢᱟᱱ ᱠᱟᱛᱷᱟ ᱛᱟᱦᱚᱞᱮ ᱠᱷᱟᱱ ᱱᱚᱜ-ᱚᱭ ᱟᱰᱤ ᱠᱚᱲᱟ ᱦᱚᱯᱚᱱ ᱠᱚᱢ ᱧᱮᱞ ᱠᱚᱣᱟᱢ ᱴᱷᱤᱠ ᱜᱮᱭᱟ ᱦᱟᱴ ᱨᱮ ᱦᱩᱭᱩᱜ ᱯᱟᱛ ᱛᱟᱨᱮ ᱦᱩᱭᱳᱜ ᱢᱮᱞᱟ ᱴᱟᱸᱰᱤ ᱨᱮ ᱦᱩᱭᱩᱜ ᱦᱮᱸ ᱪᱟᱞᱟᱣ ᱠᱟᱛᱮᱜ ᱦᱚᱜᱱᱟ ᱛᱤ ᱦᱚᱨᱚᱜ ᱠᱟᱜᱟᱭ ᱵᱟᱴᱤᱨ ᱨᱮ ᱫᱩᱲᱩᱵ ᱠᱟᱛᱮᱜ ᱯᱟᱹᱣᱨᱟᱹ ᱦᱟᱺᱰᱤ ᱧᱩᱭᱟ᱾ ᱵᱩᱞ ᱜᱷᱞᱴᱟᱣ ᱠᱚᱜᱟᱭ ᱚᱸᱰᱮᱜᱮ ᱦᱮᱸ ᱢᱤᱫ ᱧᱤᱫ ᱜᱷᱚᱞᱴᱟᱣ ᱟᱸᱜᱟ ᱜᱚᱫᱟᱭ ᱥᱮᱛᱟᱜ ᱫᱷᱟᱹᱨᱤᱡ ᱵᱮᱲᱟ ᱛᱤᱠᱤᱱ ᱫᱷᱟᱹᱨᱤᱡ ᱦᱚᱸ ᱚᱰᱮᱜ ᱜᱮ ᱜᱷᱟᱞᱴᱟᱣ ᱠᱚᱜ-ᱟᱭ ᱢᱟᱱᱮ ᱚᱱᱟ ᱛᱮ ᱫᱚ ᱢᱟᱱ ᱥᱚᱱᱢᱟᱱ ᱵᱟᱝ ᱪᱟᱞᱟᱜ-ᱟ ᱢᱮᱱᱠᱷᱟᱱ ᱫᱚ ᱵᱮᱵᱽᱥᱟ ᱵᱟᱹᱱᱤᱡ ᱡᱟᱦᱟ ᱱᱟᱜ ᱜᱮ ᱵᱮᱵᱥᱟ ᱵᱟᱹᱱᱤᱡᱽ ᱞᱮᱠᱷᱟᱱ ᱫᱚ ᱚᱱᱟ ᱛᱮᱫᱚ ᱢᱟᱱ ᱥᱚᱱᱢᱟᱱ ᱪᱟᱞᱟᱜ-ᱟ ᱚᱱᱟ ᱫᱚ ᱢᱤᱫᱴᱮᱱ ᱵᱟᱹᱲᱤᱡ ᱩᱭᱦᱟᱹᱨ ᱵᱷᱟᱵᱱᱟ ᱦᱮᱸ ᱱᱚᱣᱟ ᱠᱷᱟᱹᱛᱤᱨ ᱛᱤ ᱟᱵᱚ ᱫᱚ ᱱᱤᱛ ᱫᱷᱟᱹᱨᱤᱡ ᱫᱚ ᱛᱟᱭᱱᱚᱢ ᱨᱮ ᱦᱮᱱᱟᱜ ᱵᱚᱱᱟ ᱾
ᱦᱩᱸ ᱟᱫᱚ ᱱᱮᱛᱟᱨ ᱫᱚ ᱦᱩᱭ ᱠᱟᱱᱟ ᱡᱮ ᱟᱹᱰᱤ ᱜᱟᱱ ᱜᱤᱫᱟᱹᱨ ᱜᱮ ᱟᱫᱚ ᱵᱮᱯᱵᱥᱟ ᱵᱟᱱᱤᱡᱚ ᱫᱚᱠᱚ ᱞᱟᱡᱟᱣ ᱵᱟᱲᱟᱜ ᱠᱟᱱ ᱜᱮᱭᱟ, ᱦᱮᱸ ᱵᱚᱞᱟᱨ ᱢᱟᱱᱮ ᱟᱹᱰᱤ ᱜᱮ ᱾ ᱡᱟᱦᱟᱸ ᱜᱮᱢ ᱧᱮᱞ ᱠᱚᱜᱮᱭᱟ, ᱡᱩᱫᱤᱢ ᱢᱮᱛᱟ ᱫᱮᱭᱟ ᱡᱮ ᱟᱨ ᱱᱚᱝᱠᱟᱱ ᱫᱚ ᱟᱹᱰᱤ ᱜᱤᱫᱽᱨᱟᱹ ᱯᱟᱲᱦᱟᱣ ᱠᱚ ᱵᱟᱹᱜᱤ ᱵᱟᱜᱤ ᱜᱮᱭᱟ ᱩᱱᱠᱩ ᱡᱩᱫᱤᱢ ᱢᱮᱛᱟ ᱵᱟᱲᱟ ᱠᱚ ᱜᱮᱭᱟ ᱡᱮ, ᱟᱢ ᱫᱚ ᱵᱚᱭᱦᱟ ᱛᱟᱦᱚᱞᱮ ᱵᱚᱭᱦᱟ, ᱟᱢ ᱫᱚ ᱵᱮᱵᱽᱥᱟ ᱵᱟᱹᱱᱤᱡᱚ ᱠᱟᱹᱢᱤ ᱢᱮ, ᱟᱫᱚ ᱚᱠ ᱠᱚ ᱞᱟᱹᱭ ᱵᱟᱲᱟᱭ ᱜᱮᱭᱟ ᱡᱮ ᱟᱸᱡᱚᱢ ᱵᱟᱲᱟ ᱦᱩᱭ ᱟᱠᱟᱱᱟ, ᱡᱮ ᱵᱟᱝ ᱵᱟᱝ ᱵᱮᱵᱽᱥᱟ ᱵᱟᱱᱤᱡᱡᱚ ᱫᱚ ᱦᱚᱲ ᱠᱚ ᱞᱟᱸᱫᱟ ᱟᱧᱟᱹ ᱥᱮ ᱪᱮ ᱡᱩᱫᱤ ᱫᱚᱠᱟᱱ ᱢᱚᱠᱟᱱ ᱠᱷᱟᱱ ᱫᱩᱧ ᱚᱱᱠᱟ ᱠᱚ ᱢᱮᱱ ᱵᱟᱲ ᱟᱹᱧᱟᱹ ᱟᱫᱚ ᱚᱱᱟ ᱥᱛᱮ ᱦᱚ ᱵᱟᱠᱚ ᱫᱚᱠᱟᱱ ᱵᱟᱲᱟᱭᱟ, ᱟ ᱫᱭᱟ ᱠᱚ ᱡᱮ ᱚᱱᱟ ᱠᱷᱚᱱᱟᱜ ᱜᱮ ᱟᱹᱰᱤ ᱵᱷᱟᱹᱜᱤᱭᱟ ᱡᱮ ᱠᱟᱹᱢᱤ ᱦᱚᱲᱟᱜ, ᱠᱟᱹᱢᱤ ᱪᱟᱼᱛᱮ, ᱦᱩᱸ ᱰᱚᱱᱟᱜᱮ ᱟᱹᱰᱤ ᱯᱚᱭᱥᱟ ᱧᱟᱢᱚᱜ ᱟᱥᱮ, ᱠᱚᱢᱥᱚ ᱴᱟᱠᱟ ᱚᱱᱟ ᱫᱚ ᱵᱟᱠᱚ ᱵᱩᱡᱟ ᱡᱮ ᱼᱼ ᱵᱮᱵᱽᱥᱟ ᱵᱟᱱᱤᱡᱡᱚ ᱨᱮ, ᱩᱱᱟᱹᱜ ᱯᱚᱭᱥᱟ ᱧᱟᱢᱚᱜᱼᱟ ᱢᱤᱫ ᱫᱤᱱ ᱨᱮ, ᱡᱮ ᱢᱟᱱᱮ ᱚᱱᱟ ᱛᱮᱜᱮ ᱟᱹᱰᱤ ᱢᱟᱱᱮ ᱚᱱᱟᱛᱮ ᱟᱹᱰᱤ ᱥᱚᱝᱥᱟᱨ ᱫᱚ ᱪᱟ ᱛᱟᱠᱚ ᱜᱮᱭᱟ᱾ ᱟᱫᱚ ᱚᱱᱟᱫᱚ ᱵᱟᱠᱚ ᱧᱮᱞ ᱵᱟᱲᱟᱭ ᱜᱮᱭᱟ, ᱱᱮᱛᱟᱨ ᱨᱮᱱ ᱜᱤᱫᱽᱨᱟᱹ ᱠᱚᱫᱚ ᱟᱹᱰᱤᱜᱮ ᱼᱼ
ᱢᱟᱱᱮ ᱱᱤᱛᱳ ᱦᱚᱸ ᱥᱮ ᱦᱮᱸ, ᱟᱵᱚ ᱟᱵᱚ ᱦᱚᱲ ᱟᱹᱲᱤᱜᱟᱱ ᱜᱮ ᱦᱮᱱᱟᱜ ᱠᱚᱣᱟ, ᱱᱤᱛᱚᱜ ᱦᱚᱸ ᱵᱟᱠᱚ ᱵᱩᱡᱽ ᱫᱟᱲᱮᱭᱟᱜ ᱠᱟᱱᱟ ᱾ ᱡᱮ ᱵᱟᱝᱟ ᱚᱠᱟ ᱞᱮᱠᱟ ᱛᱮᱫᱚ ᱦᱮᱸ, ᱠᱚᱢ ᱠᱷᱟᱴᱟᱣ ᱠᱟᱛᱮᱫ ᱼᱼ ᱯᱚᱭᱥᱟ ᱨᱳᱡᱽᱜᱟᱨ ᱜᱟᱱᱚᱜᱼᱟ ᱦᱮᱸ, ᱢᱟᱱᱮ ᱪᱟ ᱪᱟᱥ ᱛᱮ ᱫᱤᱱ ᱢᱚᱡᱩᱨᱤ ᱦᱟᱸᱰᱮ ᱱᱟᱰᱮᱢ ᱠᱷᱟᱴᱟᱜᱼᱟ ᱦᱮᱸ ᱼᱼ
ᱦᱩᱸ
ᱢᱮᱱᱠᱷᱟᱱ ᱚᱸᱰᱮ ᱫᱚ ᱛᱤᱱᱟᱹᱜ ᱯᱚᱭᱥᱟᱢ ᱧᱟᱢᱟᱢ ᱞᱟᱹᱭ ᱢᱮ? ᱵᱟᱲᱛᱤ ᱯᱚᱭᱥᱟ ᱵᱟᱢ ᱧᱟᱢᱟ, ᱟᱨ ᱱᱟᱜ ᱫᱟᱲᱮ ᱡᱳᱨᱛᱮ ᱠᱷᱟᱴᱟᱣ ᱦᱩᱭᱩᱜ ᱛᱟᱢᱟ, ᱥᱤᱧ ᱥᱟᱨᱟᱫᱤᱱ ᱠᱷᱟᱴᱟᱣ ᱦᱩᱭᱩᱜ ᱛᱟᱢᱟ ᱦᱮ, ᱢᱮᱱᱠᱷᱟᱱ ᱵᱮᱵᱽᱥᱟ ᱵᱮᱵᱽᱥᱟ ᱵᱟᱹᱱᱤᱡᱽ ᱨᱮᱫᱚ ᱚᱱᱠᱟ ᱫᱚ ᱵᱟᱹᱱᱩᱜ ᱟᱠᱟᱫᱟ ᱫᱚ, ᱦᱮᱸ ᱞᱟᱵᱷ ᱞᱚᱥ ᱦᱱᱟᱜ ᱠᱟᱜᱼᱟ ᱦᱮᱸ, ᱢᱤᱫ ᱡᱚᱠᱷᱟ ᱦᱚᱭᱛᱳ ᱵᱷᱟᱜᱤᱢ ᱞᱟᱯ ᱢᱤᱫ ᱡᱚᱠᱷᱚᱢ ᱦᱭᱛ ᱞᱚᱥ ᱪᱟᱞᱟᱜ ᱛᱟᱢᱟ, ᱞᱟᱵᱷ ᱞᱚᱥ ᱫᱚ ᱛᱟᱦᱮᱱ ᱜᱮᱭᱟ, ᱢᱮᱱᱠᱷᱟᱱ ᱧᱮᱞᱚᱜ ᱠᱟᱱᱟ ᱪᱮᱫ ᱵᱟᱝ-ᱟ ᱦᱮᱸ, ᱵᱮᱵᱽᱥᱟ ᱦᱚᱲ ᱜᱮ ᱵᱟᱹᱲᱛᱤ ᱠᱚ ᱠᱟᱭᱫᱟ ᱩᱱᱠᱩ ᱪᱟᱹᱠᱨᱤ ᱵᱟᱹᱠᱨᱤ ᱦᱚᱲ ᱦᱚᱸᱠᱚ ᱯᱷᱮᱞᱮᱫ ᱠᱚᱣᱟ᱾ ᱦᱮᱸ ᱢᱟ ᱟᱹᱰᱤ ᱜᱟᱱ ᱜᱮ ᱟᱵᱚ ᱟᱵᱚ ᱟᱵᱚ ᱦᱚᱲ ᱜᱮ ᱧᱮᱞ ᱢᱮᱥᱮ, ᱟᱵᱚ ᱦᱚᱲ ᱡᱮᱱ ᱢᱮ ᱡᱟᱦᱟᱸᱭ ᱟᱹᱛᱩ ᱚᱲᱟᱜ ᱨᱤᱱ ᱨᱮᱦᱚᱸ ᱡᱟᱦᱟᱸᱭ ᱥᱚᱦᱚᱨ ᱵᱟᱡᱟᱨ ᱨᱮ ᱦᱮᱱᱟᱜ ᱠᱚ ᱨᱮᱦᱚᱸ, ᱡᱟᱦᱟᱸᱭ ᱠᱚᱠᱚ ᱫᱚᱠᱟᱱ ᱫᱚᱠᱟᱱ ᱠᱚᱠᱚ ᱪᱟᱹᱞᱩᱭᱮᱫᱟ ᱦᱮᱸ, ᱡᱟᱦᱟᱸᱭ ᱠᱚᱠᱚ ᱫᱚᱠᱟᱱ ᱠᱟᱣᱱᱟ ᱩᱱᱠᱩ ᱠᱚ ᱧᱮᱞ ᱢᱮ, ᱩᱱᱠᱩᱣᱟᱜ ᱥᱚᱝᱥᱟᱨ ᱚᱠᱟᱞᱮᱠᱟ, ᱟᱨ ᱟᱵᱚ ᱚ ᱟᱵᱚ ᱦᱚᱲ ᱡᱟᱦᱟᱸᱭ ᱦᱟᱸᱜ ᱱᱚᱣᱟ ᱫᱤᱱ ᱢᱚᱡᱩᱨᱤ ᱠᱚ ᱠᱚ ᱠᱟᱹᱢᱤ ᱠᱟᱱᱟ, ᱦᱮᱸ ᱱᱟᱞᱦᱟ ᱛᱩᱢᱟᱹᱞ ᱠᱟᱹᱢᱤ ᱠᱟᱱᱟ ᱠᱚ ᱡᱟᱦᱟᱸᱭ, ᱮᱴᱟᱜ ᱚᱲᱟᱜ ᱠᱚᱨᱮ ᱦᱮᱸ ᱠᱟᱹᱢᱤ ᱠᱷᱟ ᱠᱷᱟᱴᱟᱣ ᱠᱟᱛᱮ ᱠᱚ ᱡᱚᱢ ᱮᱫᱟ, ᱟᱨ ᱩᱱᱠᱩᱣᱟᱜ ᱥᱚᱝᱥᱟᱨ ᱧᱮᱞ ᱢᱮ ᱚᱠᱟ ᱞᱮᱠᱟ᱾
ᱦᱮᱸ ᱟᱫᱚ ᱱᱮᱛᱟᱨ ᱦᱚᱲ ᱫᱚ ᱡᱮᱢᱚᱱ ᱩᱱᱠᱩ ᱡᱟ ᱜᱤᱫᱽᱨᱟᱹ ᱠᱚᱠᱚ ᱦᱩᱭᱩᱜᱼᱟ, ᱩᱱᱠᱩ ᱢᱟᱱᱮ ᱡᱟᱦᱟᱸ ᱵᱮᱵᱽᱥᱟ ᱵᱟᱱᱤᱡ ᱡᱚ ᱵᱟᱫ ᱛᱮ ᱤᱭᱟᱹ ᱠᱟᱹᱢᱤ ᱠᱚ ᱪᱟ ᱵᱟᱭ ᱚᱱᱟ ᱵᱟᱭᱨᱮ ᱠᱟᱹᱢᱤ ᱠᱷᱚᱱᱟᱜ ᱡᱩᱫᱤ ᱳᱭ ᱡᱫᱤ ᱵᱮᱥᱤ ᱵᱟᱝ ᱯᱚᱭᱥᱟ ᱵᱟᱝᱟ ᱦᱳᱛᱳᱜ ᱦᱤᱞᱳᱜ ᱯᱟᱪᱥ ᱯᱚᱧᱪᱟᱥ ᱠ ᱨᱮ ᱚᱱᱠᱟ ᱛᱤᱨᱤᱥ ᱠᱩᱲᱤ ᱛᱮ ᱡᱩᱫᱤ ᱡᱟᱦᱟᱱ ᱱᱟᱜ ᱪᱚᱯ ᱫᱚᱠᱟᱱ ᱵᱟᱠᱷᱟᱱ, ᱤᱭᱟᱹ ᱫᱚᱠᱟᱱ ᱠᱚ ᱡᱩᱫᱤ ᱠᱚ ᱵᱷᱩᱲᱤᱭᱟ, ᱯᱟᱱ ᱫᱚᱠᱟᱱ ᱠᱚ᱾ ᱵᱟᱠᱷᱟᱱ ᱟᱹᱰᱤ ᱥᱤ ᱫᱚᱠᱟᱱ ᱢᱮᱱᱟᱜ ᱜᱮᱭᱟ ᱚᱱᱠᱟ ᱠᱚᱢ ᱫᱟᱢ, ᱯᱚᱭᱥᱟ ᱛᱚ ᱦᱩᱭᱩᱜ ᱜᱮᱭᱟ ᱚᱱᱠᱟᱱ ᱫᱚᱠᱟᱱ ᱡᱤᱱᱤᱥ ᱠᱚ ᱵᱷᱩᱲᱤᱭᱟ ᱚᱱᱟ ᱠᱚᱨᱮ ᱦᱚ ᱵᱷᱟᱜᱮ ᱯᱚᱭᱥᱟ ᱫᱚ ᱧᱟᱢ ᱵᱟᱲᱟᱜ ᱜᱮᱭᱟ᱾
ᱟᱫᱚ ᱚᱱᱟ ᱫᱚᱠᱚ ᱵᱟᱠᱚ ᱠᱚᱨᱟᱣ ᱵᱟᱲᱟᱭ ᱱᱮᱛᱟᱨ ᱫᱚ
ᱟᱵᱚ ᱚᱱᱮ ᱟᱵᱚ ᱚᱱᱟ ᱠᱷᱟᱹᱛᱤᱨ ᱛᱮᱜᱮ ᱛᱚ ᱛᱟᱭᱱᱚᱢ ᱨᱮ ᱦᱮᱱᱟᱜ ᱵᱚᱱᱟ ᱧᱮᱞᱢᱮ ᱟᱨᱠᱚ ᱠᱚ ᱠᱚ ᱦᱚᱲ, ᱠᱫᱚ ᱧᱮᱞ ᱢᱮ ᱛᱤᱱᱟᱹᱜ ᱢᱟᱲᱟᱝ ᱠᱚ ᱞᱟᱦᱟ ᱤᱫᱤᱜ ᱠᱟᱱᱟ ᱢᱟᱨᱟᱝ ᱢᱟᱨᱟᱝ ᱯᱟᱠᱟ ᱫᱚᱞᱟᱱ ᱠᱚᱠᱚ ᱵᱮᱱᱟᱣᱟ ᱡᱷᱚᱠ, ᱠᱷᱚᱱ ᱚᱱᱟ ᱫᱚᱠᱟᱱ ᱯᱟᱴ ᱵᱮᱵᱥᱟ ᱵᱟᱱᱤᱡᱽᱡ ᱯᱚᱭᱥᱟ ᱠᱚᱛᱮᱜ ᱜᱮ ᱦᱮᱸ, ᱢᱮᱱᱠᱷᱟᱱ ᱟᱵᱚ ᱫᱚ ᱚᱱᱟᱜᱮ ᱵᱟᱵᱚᱱ ᱠᱩᱥᱤᱭᱟᱜ ᱠᱟᱱᱟ ᱚᱱᱟ ᱜᱮᱵᱚᱱ ᱞᱟᱡᱟᱜ ᱠᱟᱱᱟ ᱛᱟᱦᱚᱞᱮ ᱪᱮ, ᱪᱮᱜ ᱞᱮᱠᱟ ᱨᱮ ᱟᱵᱚᱣᱟᱜ ᱚᱲᱟᱜ ᱥᱚᱝᱥᱟᱨ ᱫᱚ ᱢᱟᱨᱟᱝ ᱧᱚᱜ ᱧᱚᱜ ᱟᱵᱚᱱ ᱦᱮᱸ᱾ ᱪᱤᱠᱟᱹ ᱞᱮᱠᱟᱛᱮ ᱟᱵᱚ ᱢᱟᱨᱟᱝ ᱦᱚᱲ ᱵᱚᱱ ᱵᱮᱱᱟᱜᱼᱟ᱾ ᱱᱚᱝᱠᱟ ᱨᱮ ᱫᱚ ᱵᱟᱝ ᱜᱟᱱᱚᱜᱼᱟ ᱦᱮᱸ ᱱᱚᱛᱮᱧ ᱧᱮᱞᱟᱢ ᱵᱮᱵᱥᱟ ᱵᱟᱹᱱᱤᱡᱽ ᱥᱮᱫ ᱦᱚᱸ ᱵᱟᱝᱟ-ᱟ᱾ ᱱᱚᱛᱮ ᱚᱞᱚᱜ ᱯᱟᱲᱦᱟᱣ ᱥᱮᱫ ᱦᱚᱸᱚᱱᱠᱟ ᱞᱮᱠᱟ ᱫᱚ ᱵᱟᱝᱟ-ᱟ ᱟᱫᱚ ᱦᱩᱸ ᱟᱫᱚ ᱚᱞᱚᱜ ᱯᱟᱲᱦᱟᱜ ᱥᱮᱫ ᱢᱟᱲᱟᱝᱚᱜᱼᱟ ᱪᱤᱠᱟ ᱞᱮᱠᱟ ᱨᱮ ᱡᱩᱫᱤ ᱟᱢ᱾ ᱦᱮᱸ ᱟᱢᱜᱮ ᱴᱷᱤᱠ ᱵᱟᱢ ᱛᱟᱦᱮᱸᱱᱟᱢ ᱚᱲᱟᱜ ᱦᱚᱲ᱾ ᱡᱩᱫᱤ ᱠᱚᱲᱟ ᱦᱚᱯᱚᱱ ᱦᱚᱸ ᱡᱩᱫᱤ ᱴᱷᱤᱠ ᱵᱟᱭ ᱛᱟᱦᱮᱱᱟ ᱟᱛᱳ ᱚᱲᱟᱜ ᱨᱤᱱᱤᱡ ᱡᱩᱫᱤ ᱫᱤᱱ ᱜᱮ᱾ ᱦᱮᱸ ᱯᱳᱣᱨᱳ ᱵᱷᱷᱟᱴᱤ ᱦᱟᱸᱲᱤ ᱵᱷᱷᱟᱴᱤ ᱜᱮ ᱡᱩᱫᱤ ᱯᱟᱸᱡᱟᱭᱟ ᱛᱟᱦᱚᱞᱮ ᱩᱱᱤ ᱨᱮᱱ ᱩᱸ ᱩᱱ ᱩᱱᱤ ᱨᱤᱱ ᱜᱤᱫᱽᱨᱟᱹ ᱠᱚᱫᱚ ᱪᱮᱫ ᱠᱚ ᱥᱮᱬᱟ ᱡᱚᱦᱚᱜᱼᱟ᱾
ᱦᱩᱸ ᱦᱩᱸ
ᱟᱵᱚ ᱜᱮ ᱧᱮᱞ ᱢᱮ ᱡᱩᱫᱤ ᱟᱵᱚ ᱡᱩᱫᱤ ᱫᱤᱱ ᱦᱤᱞᱳᱜ ᱦᱟᱲᱤ ᱵᱟᱹᱴᱤ ᱯᱟᱹᱣᱨᱟᱹ ᱵᱟᱹᱴᱤ ᱵᱚᱱ᱾ ᱪᱟᱞᱟᱜᱼᱟ ᱫᱟᱬᱟᱱᱟ ᱵᱚᱱ ᱧᱩᱭᱟᱵᱚᱱ ᱫᱤᱱ ᱦᱤᱞᱳᱜ ᱵᱚᱱ ᱛᱟᱦᱮᱱᱟ ᱛᱟᱦᱞᱮ ᱠᱟ ᱟᱵᱚᱨᱮᱱ ᱜᱤᱫᱽᱨᱟᱹᱣᱟᱜ ᱵᱷᱩ᱾ ᱦᱮᱸ ᱟᱜᱟᱢ ᱠᱟᱛᱷᱟ ᱡᱩᱫᱤ ᱵᱟᱵᱚᱱ ᱩᱭᱦᱟᱹᱨ ᱪᱤᱱᱛᱟᱹ ᱵᱟᱲᱟᱭᱟ ᱡᱮ ᱚᱠᱟᱨᱮᱵᱚᱱ ᱵᱷᱳᱨ, ᱛᱤ ᱠᱚᱣᱟ ᱚᱠᱟ ᱨᱮᱵᱚᱱ ᱯᱟᱲᱦᱟᱣᱚ ᱠᱚᱣᱟ ᱦᱮᱸ, ᱪᱮᱫ ᱛᱮᱵᱚᱱ ᱯᱟᱲᱦᱟᱣ ᱦᱚᱪᱚ ᱠᱚᱣᱟ ᱩᱱᱠᱩ ᱟᱜᱟᱢ᱾ ᱪᱤᱠᱟᱹ ᱞᱮᱠᱟᱨᱮ ᱢᱟᱨᱥᱟᱞᱚᱜ ᱛᱟᱠᱚᱣᱟ ᱟᱜᱟᱢ ᱰᱟᱦᱟᱨ ᱦᱮᱸ᱾ ᱚᱱᱟ ᱠᱚ ᱡᱩᱫᱤ ᱟᱵᱚ ᱵᱟᱵᱚᱱ ᱩᱭᱦᱟᱹᱨ ᱪᱤᱱᱛᱟᱹᱟ ᱟᱵᱚ ᱡᱩᱫᱤ ᱫᱤᱱ ᱜᱮ ᱡᱩᱫᱤ ᱦᱟᱺᱰᱤ ᱯᱟᱹᱣᱨᱟᱹ ᱨᱮᱵᱚᱱ ᱡᱚᱵᱮ ᱠᱚᱜᱼᱟ᱾ ᱛᱟᱦᱚᱞᱮ ᱩᱱᱠᱩ ᱪᱮᱫ ᱠᱚ ᱥᱮᱬᱟᱭᱟ ᱩᱱᱠᱩ ᱛᱚ ᱥᱮ ᱟᱵᱚ ᱞᱮᱠᱟᱜᱮ ᱠᱚ ᱵᱮᱱᱟᱜ ᱛᱟᱦᱚᱞᱮ ᱟᱵᱚᱣᱟᱜ ᱚᱲᱟᱜ ᱥᱚᱝᱥᱟᱨ ᱵᱚᱱ ᱟᱵᱚᱣᱟᱜ ᱚᱲᱟᱜ ᱥᱚᱝᱥᱟᱨ ᱵᱚᱱ ᱢᱟᱨᱟᱜ, ᱟᱵᱚᱣᱟᱜ ᱚᱲᱟᱜ ᱥᱚᱝᱥᱟᱨ, ᱪᱤᱠᱟᱹ ᱞᱮᱠᱟ ᱵᱩᱱ ᱢᱟᱨᱟᱝ ᱫᱟᱲᱮᱭᱟᱜ-ᱟ᱾ ᱪᱤᱠᱟᱹ ᱞᱮᱠᱟᱨᱮ ᱟᱵᱚᱣᱟᱜ ᱜᱷᱟᱨᱚᱡᱽ ᱵᱚᱱ ᱱᱟᱯᱟᱭ ᱫᱟᱲᱮᱭᱟᱜ ᱛᱟᱵᱚᱱᱟ ᱱᱚᱜ-ᱚ ᱱᱟ ᱠᱚ ᱵᱩᱡ, ᱵᱩᱡᱷᱟᱣ ᱦᱩᱭᱩᱜ-ᱟ ᱦᱮᱸ ᱚᱱᱟ ᱠᱷᱟᱹᱛᱤᱨ ᱛᱮ ᱥᱤᱠᱷᱱᱟᱹᱛ ᱫᱚᱨᱠᱟᱨᱚᱜ ᱠᱟᱱᱟ ᱡᱚᱛᱚ ᱦᱚᱲ ᱥᱮ, ᱱᱮᱛ, ᱦᱮᱸ,
ᱟᱫᱚ ᱟᱵᱚ ᱟᱵᱚᱣᱟᱜ ᱫᱚ ᱦᱩᱭᱩᱜ ᱠᱟᱱᱟ ᱡᱮ ᱜᱤᱫᱽᱨᱟᱹ ᱠᱚᱫᱚ ᱩᱱᱠᱩ ᱫᱚ ᱯᱟᱲᱦᱟᱜ ᱢᱟᱲᱟ ᱯᱟᱲᱦᱟᱜ ᱠᱚᱫᱚ ᱵᱟᱠᱚ ᱜᱮᱭᱟ ᱟᱨᱚ ᱯᱨᱮᱱᱴᱥ ᱚᱱᱮ ᱡᱟᱦᱟᱸ ᱚᱲᱟᱜ ᱦᱚᱸᱠᱚ ᱛᱟᱦᱮᱱ ᱜᱮᱭᱟ᱾ ᱩᱱᱠᱩ ᱵᱟᱠᱚ ᱞᱟᱹᱭ ᱵᱟᱲᱟ ᱠᱚᱣᱟ ᱡᱮ ᱪᱮᱫ ᱯᱮ ᱵᱟᱹᱵᱩ ᱛᱮᱦᱮᱧ ᱫᱚ ᱯᱟᱲᱦᱟᱜ ᱛᱮ ᱛᱟᱦᱚᱞᱮ, ᱟᱫᱚ ᱠᱚᱲᱦᱣ ᱠᱚ ᱫᱚ ᱵᱟᱠᱚ ᱡᱳᱨ ᱵᱟᱲᱟ ᱠᱚᱜᱮᱭᱟ᱾ ᱡᱩᱫᱤ ᱢᱟᱱᱮ ᱡᱩᱫᱤ ᱚᱱᱠᱟ ᱯᱨᱳᱜᱨᱟᱢ ᱠᱚ ᱦᱩᱭᱩᱜ ᱠᱟᱱᱟ ᱥᱩᱨ ᱠᱚᱨᱮ ᱡᱟᱦᱟᱸ ᱯᱷᱟᱱᱥᱮᱱ ᱠᱚ ᱦᱩᱭᱩᱜ ᱠᱟᱱ ᱜᱮᱭᱟ ᱡᱤ ᱚᱱᱠᱟ ᱯᱚᱨᱚᱵᱽ ᱯᱟᱛᱟ ᱠᱚ ᱦᱩᱭᱩᱜ ᱠᱟᱱᱟ, ᱚᱱᱛᱮ ᱫᱚ ᱞᱟᱦᱟ ᱛᱮᱠᱚ ᱪᱟᱞᱟᱜ ᱠᱟᱱ ᱜᱮᱭᱟ ᱟᱹᱰᱤᱵᱟᱨ ᱜᱤᱫᱽᱨᱟᱹ ᱠᱚ ᱛᱟᱯᱚᱨᱮ ᱚᱱᱠᱟ ᱯᱟᱛᱟ ᱯᱚᱨᱚᱵᱽ ᱪᱟ ᱠᱟᱛᱮ ᱜᱮ ᱟᱫᱚ ᱦᱟᱸᱰᱤ ᱵᱷᱟᱴᱤ ᱠᱚᱨᱮ ᱠᱚ ᱪᱟ ᱵᱟᱲᱟᱜ ᱠᱟᱱᱟ ᱟᱫᱚ ᱟᱹᱰᱤ, ᱢᱟᱱᱮ ᱚᱱᱠᱟ ᱵᱩᱞ ᱜᱤᱛᱤᱡ ᱠᱟᱛᱮᱫ ᱠᱚ ᱛᱟᱦᱮᱸᱱ ᱠᱟᱱᱟᱱ ᱜᱮᱭᱟ ᱟᱫᱚ ᱚᱲᱟᱜ ᱦᱚᱲᱠᱚ ᱡᱩᱫᱤ ᱡᱩᱫᱤ ᱥᱮᱨᱚᱠᱚᱢ ᱡᱩᱫᱤ ᱞᱮ ᱦᱚᱲ ᱵᱟᱠᱚ ᱛᱟᱦᱮᱱ ᱜᱮᱭᱟ ᱛᱟᱦᱚᱞᱮ ᱛᱚ ᱜᱤᱫᱽᱨᱟᱹ ᱠᱚᱠᱚ ᱠᱷᱟᱨᱯᱚᱜ ᱠᱟᱱ ᱜᱮᱭᱟ ᱫᱤᱠ ᱧᱮᱞ ᱵᱟᱲᱟ ᱦᱩᱭᱩᱜ ᱠᱟᱱ ᱜᱮᱭᱟ ᱚᱱᱠᱟ ᱫᱚ, ᱡᱮ ᱟᱡ ᱵᱟᱵᱟ ᱪᱮᱫ ᱦᱚᱸ ᱵᱟᱭ ᱢᱮᱛᱟᱭᱟ ᱠᱟᱱᱟ ᱟᱡ ᱵᱟᱵᱟ ᱦᱚᱸ ᱚᱱᱠᱟᱜ ᱧᱩ ᱠᱟᱛᱮᱭ ᱜᱤᱛᱤᱡ ᱠᱚᱜ ᱠᱟᱱᱟᱭ ᱟᱡᱭᱩ ᱦᱚᱸ ᱚᱱᱠᱟᱜ ᱜᱮ ᱪᱮᱫ ᱦᱚᱸ ᱵᱟᱝ ᱱᱚᱝᱠᱟ ᱫᱚ ᱚᱱᱠᱟ ᱠᱟᱛᱮᱜ ᱟᱹᱰᱤ ᱜᱤᱫᱽᱨᱟᱹ ᱠᱚ ᱵᱟᱠᱚ ᱯᱟᱲᱦᱟᱜ ᱠᱟᱱ ᱜᱮᱭᱟ ᱯᱟᱲᱦᱟᱣ ᱠᱚᱫᱚ ᱠᱚ ᱟᱲᱟᱜ ᱜᱤᱰᱤᱭᱮᱫᱟ᱾ ᱥᱟᱨ ᱥᱚᱝᱜᱮ ᱟᱫᱚ ᱡᱩᱫᱤ ᱞᱮ ᱦᱚᱲ ᱡᱩᱫᱤ ᱵᱟᱠᱚ ᱛᱟᱦᱮᱱ ᱜᱮᱭᱟ ᱟᱫᱚ ᱜᱤᱫᱽᱨᱟᱹ ᱠᱚᱠᱚ ᱠᱷᱟᱨᱟᱯᱚᱜ ᱠᱟᱱ ᱜᱮᱭᱟ ᱫᱚ, ᱟᱫᱚ ᱫᱟᱫᱟ ᱛᱟᱦᱚᱞᱮ ᱫᱚ ᱟᱢᱟᱜ ᱪᱮᱫ ᱢᱚᱸᱡᱽ ᱚᱱᱟᱤᱭ,
ᱦᱳᱭ ᱟᱫᱚ ᱚᱱᱟ ᱠᱷᱟᱹᱛᱤᱨ ᱛᱮᱜᱮ ᱛᱚ, ᱦᱮᱸ ᱮᱸᱜᱟᱛ ᱟᱯᱟᱛ ᱦᱚᱸ ᱠᱮᱴᱮᱡ ᱫᱚᱨᱠᱟᱨ ᱮᱸᱜᱟᱛ ᱟᱯᱟᱛ ᱦᱚᱸ ᱥᱤᱠᱷ, -ᱟ ᱦᱮᱸ ᱥᱤᱠᱷᱱᱟᱹᱛ ᱫᱚᱨᱠᱟᱨ ᱥᱤᱠᱷᱱᱟᱹᱛ ᱜᱮ ᱮ ᱥᱚᱢᱟᱡ ᱫᱚ ᱢᱟᱨᱥᱟᱞᱟᱭ ᱦᱮᱸ᱾
ᱦᱩᱸ
ᱥᱤᱠᱷᱱᱟᱹᱛ ᱵᱮᱜᱚᱨ ᱫᱚ ᱟᱢᱫᱚ ᱥᱚᱢᱟᱡ ᱵᱟᱢ ᱢᱟᱨᱥᱟᱞ ᱫᱟᱲᱮᱭᱟᱜ-ᱟ᱾ ᱥᱚᱢᱟᱡ ᱵᱟᱢ ᱞᱟᱦᱟ ᱫᱟᱲᱮᱭᱟᱜ-ᱟ᱾ ᱦᱮᱸ ᱟᱢ ᱥᱤᱠᱷᱱᱟᱹᱛ ᱵᱮᱜᱚᱨ ᱟᱢ ᱵᱟᱢ ᱛᱤᱸᱜᱩ ᱠᱮᱴᱮᱡ ᱫᱟᱲᱮᱭᱟᱜᱼᱟ᱾ ᱥᱤᱠᱷᱱᱟᱹᱛ ᱫᱚ ᱚᱱᱟᱛᱮ ᱟᱹᱰᱤ ᱜᱟᱱ ᱜᱮ ᱞᱟᱹᱠᱛᱤᱭᱟ᱾ ᱟᱫᱚ ᱥᱤᱠᱷᱱᱟᱹᱛ ᱚᱵᱷᱟᱵ ᱛᱮ ᱡᱷᱚᱛᱚᱱᱟᱜ ᱜᱮ ᱟᱵᱚ ᱧᱮᱞᱢᱮ ᱦᱮᱸ ᱟᱵᱚ ᱪᱮᱫ ᱞᱮᱢᱮᱥᱮ ᱚᱠᱛᱚ ᱦᱚᱸ ᱟᱵᱚ ᱪᱤᱠᱟᱹ ᱞᱮᱠᱟ ᱨᱮᱵᱚᱱ ᱮ ᱞᱟᱦᱟ ᱥᱮᱱᱵᱚᱱ ᱞᱟᱦᱟ ᱪᱟᱞᱟᱜ-ᱟ ᱚᱱᱟ ᱫᱚ ᱵᱟᱵᱚᱱ ᱪᱤᱱᱛᱟᱹᱭᱮᱫᱟ ᱦᱮ, ᱸ ᱟᱵᱚᱣᱟᱜ ᱟᱹᱛᱩ ᱚᱲᱟᱜ ᱨᱮ ᱧᱮᱞ ᱚᱱᱟ ᱡᱩᱫᱤ ᱤᱫᱤ ᱠᱟᱛᱮ ᱫᱚ ᱠᱳᱱᱚ ᱨᱚᱲᱨᱚᱯᱚᱲ ᱵᱟᱝ ᱦᱩᱭᱩᱜ ᱠᱟᱱᱟ᱾ ᱱᱚᱝᱠᱟ ᱜᱟᱞᱢᱟᱨᱟᱣ ᱵᱟᱝ ᱦᱩᱭᱩᱜ ᱠᱟᱱᱟ ᱚᱲᱟᱜ ᱥᱚᱝᱥᱟᱨ ᱛᱟᱞᱟᱨᱮ ᱚᱱᱠᱟ ᱞᱮᱠᱟ ᱫᱚ ᱵᱟᱝ ᱦᱩᱭᱩᱜ ᱠᱟᱱᱟ᱾ ᱧᱮᱞ ᱢᱮ ᱚᱲᱟᱜ ᱥᱚᱝᱥᱟᱨ ᱨᱮ ᱟᱹᱰᱤ ᱜᱟᱱ ᱜᱮ ᱧᱮᱞ ᱢᱮ ᱥᱟ ᱟᱹᱠᱤᱱ ᱡᱩ ᱟᱹᱠᱤᱱ ᱢᱚᱫᱷᱮ ᱨᱮ ᱥᱟᱢᱤᱥᱛᱨᱤ ᱢᱚᱫᱽᱫᱷᱮ ᱨᱮ ᱩᱱᱠᱤᱱᱟᱜ ᱢᱤᱞ ᱵᱟᱹᱱᱩᱜ ᱟᱠᱟᱫ ᱛᱟᱹᱠᱤᱱᱟ ᱟᱹᱰᱤᱜᱟᱱ ᱚᱱᱠᱟ ᱧᱮᱞᱚᱜ ᱠᱟᱱᱟ ᱦᱮᱸ ᱠᱚᱲᱟ ᱫᱚᱭ ᱯᱟᱣᱨᱟᱹ ᱦᱟᱺᱰᱤ ᱨᱮ ᱡᱚᱵᱮ ᱠᱚᱜ ᱠᱟᱱᱟᱭ᱾ ᱠᱩᱲᱤ ᱛᱟᱨ ᱟᱡ ᱞᱮᱠᱟ ᱦᱮᱱᱟᱜ ᱠᱟᱫᱮᱭᱟ ᱩᱱᱠᱩ ᱚᱱᱠᱟ ᱦᱩᱭᱩᱜ ᱠᱟᱱ ᱜᱮᱭᱟ᱾ ᱟᱨ ᱟᱵᱚ ᱢᱟᱱᱮ ᱠᱩᱲᱤ ᱦᱚᱯᱚᱱ ᱦᱚᱸ ᱥᱤᱠᱷᱱᱟᱹᱛ ᱥᱮᱫ ᱦᱚᱸ ᱢᱟᱲᱟᱝ ᱦᱩᱭᱩᱜ ᱛᱟᱠᱚᱣᱟ᱾ ᱛᱚᱵᱮᱱᱟ ᱟᱵᱚᱣᱟᱜ ᱥᱚᱝᱥᱟᱨ ᱜᱷᱟᱨᱚᱸᱡᱽ ᱵᱚᱱ ᱛᱤᱸᱜᱩ ᱠᱮᱴᱮᱡ ᱫᱟᱲᱮᱭᱟᱜ-ᱟ ᱠᱩᱲᱤ ᱜᱤᱫᱽᱨᱟᱹ ᱦᱚᱸᱪᱤᱱᱛᱟᱹ ᱦᱩᱭᱩᱜ-ᱟ ᱡᱮ ᱵᱟᱝ ᱟ ᱤᱧ ᱫᱚ ᱠᱚᱲᱟ ᱜᱤᱫᱽᱨᱟᱹ ᱜᱟᱜ ᱦᱮᱸ ᱡᱮ ᱵᱟᱝᱟ ᱤᱧᱤᱡ ᱦᱚᱲ ᱡᱟᱦᱟᱱᱟᱜ ᱮ ᱡᱟᱦᱟᱸ ᱠᱷᱚᱱ ᱜᱮ ᱡᱟᱦᱟᱱᱟᱜ ᱮ ᱡᱚᱜᱟᱲ ᱟᱹᱜᱩ ᱟᱹᱫᱤᱧᱟ ᱧᱟᱢ ᱟᱹᱜᱩ ᱟᱹᱫᱤᱧᱟ ᱛᱚᱵᱮᱱᱟ ᱤᱥᱤᱱ ᱵᱟᱥᱟᱝ -ᱟ᱾ ᱛᱚᱵᱮᱱᱟᱧ ᱪᱟᱞᱟᱜ-ᱟ ᱤᱧ ᱫᱚ ᱪᱮᱫ ᱦᱚᱸ ᱵᱟᱹᱧ ᱠᱟᱹᱢᱤᱭᱟ ᱤᱧ ᱫᱚ ᱚᱱᱟ ᱠᱚᱨᱮᱱᱟᱜ ᱫᱚ ᱦᱮᱸ ᱡᱟᱞᱟ ᱵᱟᱹᱧ ᱦᱟ ᱛᱚ ᱟᱡᱚᱹᱢᱚᱜ-ᱟ᱾
ᱦᱩᱸ᱾
ᱚᱠᱟᱨᱮ ᱧᱟᱢᱟᱹᱧᱟᱭ ᱵᱟᱭ ᱧᱟᱢᱟᱹᱧᱟᱭ ᱦᱮᱸ ᱟᱡ ᱮ ᱵᱩᱡᱷᱟᱹᱜ-ᱟ ᱦᱚᱜ-ᱱᱟ ᱠᱚᱫᱚ ᱮᱠᱫᱚᱢ ᱠᱚᱨᱟᱣ ᱵᱟᱝ ᱜᱟᱱᱚᱜ-ᱟ ᱱᱤᱛᱳᱜ ᱦᱚᱸ ᱧᱮᱞᱚᱜ ᱠᱟᱱ ᱜᱮᱭᱟ᱾ ᱞᱟᱹᱭ ᱜᱮᱭᱟ ᱟᱹᱰᱤ ᱜᱟᱱ ᱜᱮ ᱦᱩᱸ ᱚ ᱩᱱᱠᱩ ᱡᱟᱦᱟᱸᱭ ᱠᱚ ᱵᱟ ᱵᱟᱠᱚ ᱥᱤᱠᱷᱱᱟᱹᱛ ᱵᱟᱠᱚ ᱦᱟᱛᱟᱣ ᱠᱟᱫ ᱡᱟᱦᱟᱸᱭ ᱚᱞᱚᱜ ᱯᱟᱲᱦᱟᱶ ᱵᱟᱠᱚ ᱚᱞᱚᱜ ᱯᱟᱲᱦᱟᱶ ᱠᱟᱱᱟ ᱩᱱᱠᱩ ᱢᱟᱠᱚ ᱞᱟᱹᱭᱮᱫ ᱜᱮᱭᱟ᱾ ᱡᱟᱦᱟᱸᱭ ᱱᱮᱛᱳᱜ ᱡᱟᱦᱟᱸᱭ ᱱᱤᱛ ᱫᱷᱟᱹᱨᱤᱡ ᱛᱮ ᱡᱟᱦᱟᱸᱭ ᱟᱵᱚ ᱦᱚᱲ ᱠᱩᱲᱤ ᱠᱚᱦᱚᱸ ᱠᱚ ᱚᱞᱚᱜ ᱯᱟᱲᱦᱟᱜ ᱠᱟᱱᱟ ᱥᱮᱬᱟ ᱡᱟᱭᱜᱟ ᱨᱮᱠᱚ ᱪᱟᱞᱟᱜ ᱠᱟᱱᱟ ᱩᱱᱠᱩ ᱠᱚᱦᱚᱸ ᱢᱤᱫ ᱵᱟᱨ ᱫᱚ ᱦᱮᱱᱟᱜ ᱠᱚᱜᱮᱭᱟ ᱚᱱᱠᱟ ᱮᱸ ᱩᱭᱦᱟᱹᱨ ᱵᱷᱟᱵᱽᱱᱟ ᱛᱟᱠᱚ ᱫᱚ ᱱᱚᱣᱟ ᱩᱭᱦᱟᱹᱨ ᱵᱷᱟᱵᱽᱱᱟ ᱵᱚᱱᱫᱚ ᱦᱩᱭᱩᱜ-ᱟ᱾ ᱛᱚᱵᱮ ᱟᱵᱚ ᱵᱚᱱ ᱞᱟᱦᱟ ᱫᱟᱲᱮᱜ ᱱᱮᱛᱳᱜ ᱧᱮᱞ ᱢᱮ ᱦᱮᱸ ᱮᱴᱟᱜ ᱮᱴᱟᱜ ᱠᱚᱫᱚ ᱧᱮᱞ ᱢᱮ ᱠᱩᱲᱤ ᱦᱚᱯᱚᱱ ᱦᱚᱸᱛᱚ ᱠᱚ ᱵᱮᱵᱽᱥᱟᱭ ᱫᱟ ᱥᱮ ᱵᱟᱠᱚ ᱵᱮᱵᱥᱟᱭᱫᱟ ᱫᱚᱠᱟᱱ ᱯᱟᱴ ᱠᱚᱠᱚ ᱪᱟᱹᱞᱩᱭᱮᱫᱟ ᱵᱟᱠᱚ ᱪᱟᱹᱞᱩᱭᱮᱫᱟ ᱢᱮᱱᱠᱷᱟᱱ ᱟᱵᱚ ᱦᱚᱲ ᱠᱩᱲᱤ ᱫᱚ ᱧᱮᱞ ᱠᱚᱢ ᱪᱮᱫ ᱞᱟᱹᱭ ᱢᱮᱥᱮ ᱦᱮᱸ ᱮᱴᱟᱜᱟᱜ ᱫᱚᱠᱟᱱ ᱯᱟᱴ ᱪᱟᱹᱞᱩ ᱜᱮ ᱵᱟᱭ ᱪᱟᱹᱞᱩᱭᱟ ᱚᱱᱛᱮ ᱪᱤᱱᱛᱟᱹ ᱵᱟᱭ ᱩᱭᱦᱟᱹᱨ ᱪᱤᱱᱛᱟᱹ ᱡᱚᱝᱚᱜ-ᱟ ᱡᱮ ᱤᱧ ᱵᱷᱚᱵᱤᱥᱚᱛ ᱥᱩᱠ ᱨᱮ ᱡᱟᱸᱣᱟᱭ ᱞᱮᱠᱷᱟᱱ ᱦᱮᱸ ᱡᱟᱸᱣᱟᱭ ᱠᱟᱛᱮᱫ ᱤᱧ ᱡᱟᱸᱣᱟᱭ ᱦᱚᱸ ᱠᱟᱹᱴᱤᱡ ᱤᱧ ᱜᱚᱲᱚᱟᱭᱟ ᱡᱮ ᱵᱟᱝ ᱤᱧ ᱦᱚᱸ ᱴᱤᱡ ᱢᱤᱫ ᱥᱮᱱ ᱛᱮ ᱯᱚᱭᱥᱟ ᱨᱚᱡᱽᱠᱟᱨᱟ ᱦᱮᱸ ᱡᱟᱦᱟᱸᱫᱚᱠᱟᱱ ᱛᱟᱱᱤᱡ ᱤᱧ ᱪᱟᱹᱞᱩᱭᱟ᱾ ᱚᱱᱟ ᱠᱚᱢᱟ ᱵᱟᱠᱚ ᱪᱤᱱᱛᱟᱹ ᱵᱟᱲᱟᱭ ᱡᱚᱝᱜᱮ ᱟᱨ ᱪᱮᱫ
ᱦᱮᱸ᱾
ᱴᱮᱱᱥᱮᱱ ᱜᱮ ᱦᱮᱱᱟᱜ ᱠᱚᱣᱟ ᱟᱵᱚ ᱦᱚᱲ ᱠᱩᱲᱤ ᱫᱚ ᱦᱮᱸ ᱡᱮ ᱵᱟᱝ ᱤᱧᱫᱚ ᱦᱟᱹᱲᱤ ᱯᱳᱣᱨᱟᱹᱵᱷᱟᱴᱤ ᱚᱱᱟ ᱫᱚᱠᱚ ᱫᱟᱲᱮᱭᱟᱜ-ᱟ ᱚᱱᱟ ᱪᱷᱟᱹᱲᱤᱡ ᱮᱴᱟᱜ ᱵᱮᱵᱽᱥᱟ ᱫᱚ ᱵᱟᱝᱟ᱾ ᱠᱤᱱᱛᱩ ᱟᱵᱚ ᱦᱟᱸᱲᱤ ᱯᱟᱹᱣᱨᱟᱹ ᱠᱷᱟᱹᱛᱤᱨ ᱟᱵᱚ ᱟᱹᱰᱤ ᱛᱟᱭᱱᱚᱢ ᱨᱮ ᱦᱮᱱᱟᱜ ᱵᱚᱱᱟ ᱦᱟᱹᱲᱤ ᱟᱹᱛᱷᱟᱹᱲᱤ ᱦᱟᱺᱰᱤ ᱯᱳᱣᱨᱚ ᱫᱚ ᱵᱷᱟᱹᱴᱤ ᱵᱟᱝ ᱜᱟᱱᱚᱜ-ᱟ ᱧᱩ ᱵᱟᱝ ᱜᱟᱱᱚᱜ-ᱟ ᱦᱩᱸ ᱱᱚᱣᱟ ᱢᱮᱞᱟ ᱯᱟᱛᱟ ᱦᱟᱴ ᱵᱟᱡᱟᱨ ᱠᱚᱨᱮ ᱧᱮᱞ ᱢᱮ ᱜᱚᱴᱟ ᱜᱮ ᱦᱟᱺᱰᱤ ᱦᱩᱸ ᱱᱚᱣᱟᱴᱟᱜ ᱫᱚ ᱵᱚᱱᱫᱚ ᱦᱩᱭᱩᱜ-ᱟ ᱵᱚ ᱵᱚᱸᱜᱟ ᱵᱩᱨᱩ ᱞᱮᱠᱟᱛᱮ ᱫᱚᱦᱚ ᱜᱟᱱᱚᱜ-ᱟ ᱯᱚᱨᱚᱵᱽ ᱠᱚᱨᱮᱜ ᱦᱮᱸ ᱡᱟᱦᱟᱸ ᱵᱤᱦᱟᱹ ᱵᱟᱯᱞᱟ ᱠᱚᱨᱮ᱾ ᱤᱱᱠᱟᱹ ᱞᱮᱠᱟ ᱫᱚ ᱴᱷᱤᱠ ᱜᱮᱭᱟ ᱚᱱᱟ ᱠᱷᱚᱱ ᱵᱟᱹᱲᱛᱤ ᱫᱚ ᱵᱟᱝ ᱜᱟᱱᱚᱜ-ᱟ ᱱᱚᱜ-ᱚᱭ ᱡᱮ ᱦᱟᱴ ᱨᱮᱦᱚᱸ ᱢᱟᱜ ᱦᱟᱺᱰᱤ ᱯᱟᱹᱣᱨᱟᱹ ᱟᱠᱷᱨᱤᱧ ᱢᱮᱞᱟ ᱯᱟᱛᱟ ᱠᱚᱨᱮᱜ ᱦᱚᱸ ᱱᱚᱜ ᱱᱚᱣᱟ ᱠᱚᱫᱚ ᱦᱟᱹᱯᱤᱫ ᱤᱫᱤ ᱧᱚᱜ ᱦᱩᱭᱩᱜ-ᱟ ᱦᱟᱹᱯᱤᱫᱚᱜ ᱞᱮᱠᱷᱟᱱ ᱜᱮ ᱱᱟᱯᱟᱭᱚᱜ-ᱟ ᱦᱮᱸ᱾
ᱟᱫᱚ ᱟᱫᱚ ᱟᱵᱚᱣᱟᱜ ᱥᱚᱢᱟᱡᱽ ᱨᱮᱫᱚ ᱦᱟᱺᱰᱤ ᱯᱟᱹᱣᱨᱟᱹ ᱛᱮᱠᱚ ᱰᱩᱵᱩᱡ ᱪᱟᱵᱟ ᱟᱠᱟᱱᱟ ᱵᱷᱤᱛᱤᱨ ᱵᱷᱟᱜᱽ ᱦᱚᱲ ᱜᱮᱠᱚ ᱧᱮᱞ ᱵᱟᱲᱟᱜ ᱠᱟᱱ ᱜᱮᱭᱟ᱾ ᱡᱮ ᱦᱟᱺᱰᱤ ᱯᱟᱹᱣᱨᱟᱹ ᱡᱩᱫᱤ ᱧᱩ ᱠᱚ ᱧᱩ ᱢᱟᱱᱮ ᱧᱩ ᱛᱮᱜᱮ ᱠᱚ ᱢᱟᱱᱮ ᱠᱚ ᱵᱟᱹᱲᱤᱡ ᱪᱟᱵᱟ ᱟᱠᱟᱱᱟ᱾ ᱢᱟᱱᱮ ᱥᱩᱫᱩ ᱡᱟᱦᱟᱸ ᱨᱮᱜᱮᱢ ᱪᱟᱞᱟᱜ-ᱟ ᱡᱩᱫᱤ ᱡᱟᱦᱟᱱᱟᱜ ᱯᱚᱨᱚᱵᱽ ᱯᱟᱛᱟ ᱠᱚ ᱦᱩᱭᱱᱟ ᱵᱟᱠᱷᱟᱱ ᱢᱟᱱᱮ ᱡᱟᱦᱟᱱᱟᱜ ᱜᱮ ᱡᱤ ᱚᱱᱠᱟ ᱦᱩᱭᱱᱟ ᱡᱮ ᱥᱚᱦᱨᱟᱭ ᱥᱚᱦᱨᱟᱭ ᱧᱮᱞ ᱠᱚᱢ ᱥᱩᱫᱩ ᱡᱟᱦᱟᱸ ᱨᱮᱜᱮ ᱥᱩᱫᱩ ᱦᱟᱺᱰᱤ ᱛᱮᱜᱮ ᱯᱮᱨᱮᱡ ᱪᱟᱵᱟᱣ ᱠᱟᱱᱟᱠᱚ ᱦᱟᱺᱰᱤ ᱯᱟᱹᱣᱨᱟᱹ ᱛᱮᱜᱮ᱾ ᱟᱫᱚ ᱚᱱᱟᱜᱮ ᱧᱮᱞ ᱧᱟᱢᱚᱜ ᱠᱟᱱᱟ ᱡᱮ ᱚᱱᱠᱟ ᱦᱟᱺᱰᱤ ᱯᱟᱹᱣᱨᱟᱹ ᱛᱮᱜᱮ ᱟᱵᱚᱣᱟᱜ ᱥᱚᱢᱟᱡᱽ ᱫᱚ ᱰᱩᱵᱟᱹᱣ ᱪᱟᱵᱟ ᱟᱠᱟᱱ ᱜᱮ ᱜᱤᱫᱽᱨᱟᱹ ᱦᱚᱠᱚ ᱡᱩᱫᱤ ᱡᱩᱫᱤ ᱧᱩᱭ ᱠᱷᱟᱱ ᱢᱟᱱᱮ ᱜᱤᱫᱽᱨᱟᱹ ᱦᱚᱸᱭ ᱧᱩᱭ ᱛᱟᱭᱟ ᱱᱚᱝᱠᱟ ᱧᱮᱞ ᱧᱟᱢᱚᱜ ᱠᱟᱱᱟ ᱜᱟᱹᱰᱤ ᱡᱟᱭᱜᱟ ᱠᱚᱨᱮ ᱜᱮ᱾
ᱦᱮᱸ ᱤᱱᱠᱟᱹᱜᱮ ᱟᱫᱚ ᱚᱱᱟ ᱠᱟᱹᱴᱤᱡ ᱢᱟᱱᱮ ᱠᱚᱢ ᱦᱩᱭᱩᱜ ᱛᱟᱵᱚᱱᱟ ᱦᱮᱸ ᱚᱱᱠᱟ ᱞᱮᱠᱟᱛᱮ ᱵᱟᱝ ᱜᱟᱱᱚᱜ-ᱟ ᱚᱱᱟ ᱡᱚᱛᱚ ᱦᱚᱲ ᱵᱩᱡᱷ ᱵᱩᱡᱷᱟᱹᱣᱟ ᱵᱩᱡᱷᱟᱹᱣ ᱦᱩᱭᱩᱜ ᱛᱟᱵᱚᱱᱟ ᱡᱮ ᱵᱟᱝᱟ ᱚᱱᱟ ᱛᱮᱫᱚ